ᱦᱮᱸ ᱡᱚᱦᱟᱨ ᱜᱮ
ᱦᱳᱭ ᱡᱚᱦᱟᱨ ᱜᱮ ᱫᱟᱹᱭ ᱨᱚᱲ ᱟᱡᱚᱢᱚᱜ ᱠᱟᱱᱟ ᱴᱷᱤᱠ ᱴᱷᱟᱠ᱾
ᱦᱮᱸ ᱤᱧᱟᱹᱜ ᱨᱚᱲ ᱟᱸᱡᱚᱢᱚᱜ ᱠᱟᱱᱟ᱾
ᱟᱸᱡᱚᱢᱚᱜ ᱠᱟᱱ ᱜᱮᱭᱟ᱾
ᱦᱩᱸ
ᱚ ᱪᱤᱠᱟᱢ ᱵᱟᱲᱟᱭᱮᱫ
ᱦᱩᱸ ᱟᱹᱣᱨᱤ ᱯᱚᱨᱮᱛᱮ ᱡᱚᱢ ᱦᱩᱭᱩᱜ-ᱟ᱾
ᱱᱟᱯᱟᱭ ᱵᱟᱲᱟ ᱜᱮᱛᱚ ᱱᱤᱛᱚᱜ ᱫᱚ?
ᱟᱸ ᱤᱧᱟᱹᱜ ᱨᱚᱲ ᱟᱸᱡᱚᱢᱚᱜ ᱠᱟᱱᱟ ᱴᱷᱤᱠ ᱥᱟᱹᱦᱤᱡ᱾
ᱦᱮᱸ ᱟᱸᱡᱚᱢᱚᱜ ᱠᱟᱱᱟ᱾ ᱢᱮᱱᱫᱟᱞᱤᱧ ᱱᱟᱯᱟᱭ ᱜᱮᱛᱚ? ᱦᱮᱞᱳ ᱦᱮᱞᱳ
ᱚᱱᱛᱮ ᱫᱚ ᱫᱟᱜ ᱡᱟᱹᱯᱩᱫ ᱠᱚ ᱚᱠᱟ ᱞᱮᱠᱟ?
ᱫᱟᱜ ᱡᱟᱹᱯᱤᱫ ᱦᱚᱜ ᱚᱭ ᱱᱟᱯᱟᱭ ᱜᱮ ᱰᱷᱮᱨ ᱨᱚᱦᱚᱭ
ᱮᱸ ᱵᱟᱹᱧ ᱟᱸᱡᱚᱢ ᱮᱫᱟ ᱠᱟᱹᱴᱤᱡ ᱡᱳᱨ ᱧᱚᱜ ᱮᱢ ᱞᱟᱹᱭ ᱞᱮᱠᱷᱟᱱ ᱵᱷᱟᱜᱮ ᱠᱚᱜ-ᱟ᱾
ᱢᱮᱱ ᱫᱤᱧ ᱰᱷᱮᱨ ᱜᱮ ᱱᱚᱛᱮ ᱫᱟᱜ ᱮᱫ ᱜᱮᱭᱟ ᱢᱟᱱᱮ ᱨᱚᱦᱚᱭ ᱠᱚᱫᱚ ᱜᱟᱱᱚᱜ ᱠᱟᱱ ᱜᱮᱭᱟ᱾ ᱟᱪᱪᱷᱟ
ᱟᱨ ᱱᱮᱛᱟᱨ ᱢᱟ ᱫᱟᱜ ᱡᱟᱹᱯᱩᱫ ᱫᱤᱱ ᱟᱫᱚ ᱦᱩᱲᱩ ᱠᱚᱦᱚᱸ ᱨᱚᱦᱚᱭ ᱦᱚᱸ ᱮᱛᱚᱦᱚᱵ ᱟᱠᱟᱱᱟ ᱥᱮ ᱟᱹᱣᱨᱤᱭᱟᱜ-ᱟ?
ᱟᱯᱮ ᱫᱚ ᱵᱤᱨ ᱫᱤᱥᱟᱹᱢ ᱥᱮ ᱟᱯᱮ ᱵᱤᱞᱚᱛ ᱫᱤᱥᱟᱹᱢ?
ᱨᱚᱲ ᱠᱚ ᱴᱷᱤᱠ ᱥᱟᱹᱦᱤᱡ ᱵᱟᱹᱧ ᱟᱸᱡᱚᱢ ᱮᱫᱟ ᱠᱟᱹᱴᱤᱡ
ᱢᱮᱱᱫᱟᱹᱧ ᱡᱮ ᱟᱢᱫᱚ ᱵᱤᱨ ᱫᱤᱥᱚᱢ ᱥᱮ ᱵᱤᱞᱚᱛ ᱫᱤᱥᱚᱢ?
ᱚ ᱱᱚᱛᱮ ᱫᱚ ᱵᱤᱨ ᱫᱤᱥᱚᱢ᱾
ᱟᱪᱪᱷᱟ ᱟᱪᱪᱷᱟ ᱛᱟᱦᱚᱞᱮ ᱠᱤᱪᱷᱩ ᱚᱢᱚᱱᱚᱜ ᱠᱟᱱ ᱜᱮᱭᱟ ᱵᱟᱝ ᱥᱮ?
ᱦᱩᱸ
ᱢᱮᱱ ᱫᱟᱹᱧ ᱩᱫ ᱯᱩᱴᱠᱟᱹ ᱚᱢᱚᱱᱚᱜ ᱠᱟᱱ ᱜᱮᱭᱟ᱾
ᱦᱮᱸ ᱚᱢᱚᱱ ᱫᱚᱠᱚ ᱚᱢᱚᱱᱚᱜ ᱠᱟᱱᱟ᱾ ᱠᱟᱹᱴᱤᱡ ᱨᱚᱲ ᱡᱳᱨ ᱧᱚᱜ ᱮᱢ ᱨᱚᱲ ᱞᱮᱠᱷᱟᱱ ᱵᱷᱟᱜᱮ ᱠᱚᱜ-ᱟ ᱵᱟᱹᱧ ᱟᱸᱡᱚᱢ ᱮᱫᱟ᱾
ᱢᱮᱱᱫᱟᱹᱧ ᱵᱚᱞᱮ ᱡᱚᱢ ᱵᱟᱲᱟ ᱮᱫᱟᱯᱮ ᱥᱮ ᱵᱟᱝ?
ᱟᱹᱣᱨᱤᱭᱟᱜ-ᱟ ᱚᱱᱮ ᱦᱟᱜ ᱠᱟᱹᱴᱤᱡ ᱯᱚᱨᱮᱛᱮ᱾
ᱚ ᱟᱪᱪᱷᱟ ᱟᱞᱮᱥᱮᱫ ᱫᱚ ᱟᱨᱦᱚᱸ ᱵᱤᱨ ᱫᱤᱥᱚᱢ ᱠᱟᱱ ᱜᱮᱭᱟᱞᱮ ᱟᱞᱮ ᱫᱚ ᱡᱚᱢ ᱵᱟᱲᱟᱭᱮᱫ ᱠᱚ ᱜᱮᱭᱟ ᱞᱮ ᱩᱫ ᱠᱚᱫᱚ᱾ ᱵᱟᱨ ᱯᱮ ᱫᱤᱱ ᱞᱮ ᱥᱳᱲᱮ ᱵᱟᱲᱟ ᱠᱮᱫ ᱠᱚᱣᱟ ᱛᱟᱨᱯᱚᱨᱮ ᱚᱱ ᱠᱚᱫᱚ ᱞᱮ ᱞᱮᱴᱚ ᱵᱟᱲᱟᱭᱮᱫ ᱠᱚᱣᱟ᱾
ᱚᱸ ᱟᱫᱚ ᱪᱮᱫ ᱪᱮᱫ ᱩᱵ ᱠᱚ? ᱦᱮᱸ ᱨᱚᱦᱚᱭ ᱫᱚ ᱮᱛᱚᱦᱚᱵ ᱟᱠᱟᱱᱟ ᱢᱮᱱᱠᱷᱟᱱ ᱫᱟᱜ ᱥᱮᱨᱢᱟ ᱫᱚ ᱩᱱ ᱥᱮᱞᱮᱫ ᱠᱷᱚᱱ ᱫᱚ ᱵᱟᱭ ᱫᱟᱜᱫᱟ ᱟᱫᱚ ᱚᱱᱟ ᱢᱤᱱᱤ ᱠᱚᱛᱮ ᱞᱚᱥᱚᱜ ᱠᱟᱛᱮ ᱮ ᱨᱚᱦᱚᱭ ᱦᱩᱭᱩᱜ ᱠᱟᱱᱟ᱾ ᱟ ᱛᱟᱦᱞᱮ ᱚᱱᱛᱮ ᱫᱚ?
ᱟᱞᱮ ᱥᱮᱜ ᱫᱚᱢᱮ ᱫᱟᱜ ᱠᱟᱜ ᱜᱮ ᱵᱷᱟᱞᱮ ᱜᱮ ᱛᱟᱦᱞᱮ ᱞᱚᱥᱚᱫ ᱠᱟᱫᱟᱭ ᱛᱚ ᱚᱱᱟᱜᱮ ᱨᱚᱦᱚᱭ ᱵᱟᱲᱟ ᱦᱩᱭᱩᱜ ᱠᱟᱱᱟ᱾
ᱟᱫᱚ ᱪᱮᱜ ᱛᱮᱯᱮ ᱞᱚᱥᱚᱜ ᱠᱮᱫᱟ ᱢᱟᱱᱮ ᱴᱟᱠᱴᱟᱨ ᱛᱮ ᱥᱮ ᱱᱟᱦᱮᱞ ᱛᱮ?
ᱦᱮᱸᱛᱚ ᱟᱨ ᱛᱮᱦᱚᱸ ᱞᱚᱥᱚᱜ ᱠᱟᱜ ᱜᱮᱭᱟ ᱟᱨ ᱱᱟᱦᱮᱞ ᱠᱚᱦᱚᱸ ᱢᱟᱱᱮ ᱴᱮᱠᱴᱟᱨ ᱥᱤ ᱠᱟᱫᱟ ᱢᱤᱫ ᱫᱷᱟᱣ ᱜᱟᱱ ᱟᱨ ᱠᱤᱪᱷ ᱢᱟᱱᱮ ᱱᱟᱦᱮᱞ ᱛᱮᱦᱚᱸ ᱞᱮ ᱥᱤ ᱠᱟᱣᱫᱟ ᱟᱨ ᱢᱤᱫᱫᱷᱟᱣ ᱠᱟᱛᱮᱜ᱾
ᱩᱸ ᱢᱟᱱᱮ ᱢᱤᱫᱴᱟᱝ ᱢᱮᱞᱚᱜ ᱢᱤᱜ ᱪᱟᱜ ᱮᱸ ᱢᱟᱱᱮ ᱢᱤᱜ ᱪᱟᱥ ᱛᱮᱫᱚ ᱢᱟᱱᱮ ᱵᱟᱝ ᱵᱟᱨ ᱪᱟᱥᱛᱮ ᱢᱟᱱᱮ ᱴᱟᱠᱴᱟᱨ ᱦᱚᱸ ᱟᱨ
ᱦᱳᱭ ᱱᱟᱯᱟ
ᱛᱷᱟ ᱦᱮᱸ᱾ ᱟᱫᱚ ᱚᱠᱟᱹᱢ ᱢᱟᱱᱮ ᱨᱚᱦᱚᱭ ᱵᱟᱨᱟ ᱫᱚ ᱥᱟᱹᱛ ᱟᱠᱟᱱᱟ᱾
ᱠᱟᱱᱟ ᱟᱨ ᱪᱟᱞᱟᱜ ᱠᱟᱱ ᱜᱮᱭᱟ ᱨᱚᱦᱚᱭ ᱮᱠᱷᱚᱱᱚ ᱟᱣᱨᱤ ᱥᱟᱹᱛᱚᱜᱼᱟ᱾
ᱩᱸ ᱚᱸ ᱛᱟᱦᱞᱮ ᱚᱱᱛᱮ ᱫᱚ ᱚᱱᱛᱮ ᱦᱚᱸ ᱵᱤᱨ ᱫᱤᱥᱚᱢ ᱜᱮ?
ᱚ ᱛᱟᱦᱞᱮ ᱪᱮᱜ ᱟᱹᱣᱨᱟᱜᱼᱟ ᱟᱫᱚ ᱪᱮᱜ ᱪᱮᱜ ᱩᱜ ᱠᱚ ᱧᱟᱢᱚᱜ ᱜᱮᱭᱟ ᱚᱱᱟ ᱵᱤᱨ ᱨᱮᱫᱚ?
ᱩᱜ ᱠᱚᱫᱚ ᱠᱚ ᱧᱟᱢᱚᱜ ᱜᱮᱭᱟ ᱱᱚᱛᱮ ᱯᱟᱴᱠᱟ ᱯᱩᱴᱠᱟᱹ ᱛᱟᱨᱯᱚᱨᱮ ᱱᱚᱛᱮ ᱫᱚ ᱢᱟᱞᱠᱚ᱾ ᱮᱭ ᱵᱩᱱᱩᱢ ᱨᱮ ᱡᱟᱦᱟᱸ ᱢᱤᱫ ᱞᱮᱠᱟᱱᱟᱜ ᱚᱢᱚᱱᱚᱜᱼᱟ ᱧᱮᱞ ᱠᱟᱫ ᱜᱮᱭᱟᱵᱮᱱ ᱛᱚ?
ᱦᱮᱸ ᱦᱮᱸ ᱦᱮᱸ
ᱟᱞᱮ ᱡᱟᱦᱟᱸ ᱚᱨ ᱛᱩᱫ ᱠᱚ ᱢᱮᱛᱟᱜ ᱠᱟᱱᱟ ᱚᱨ ᱛᱩᱫ ᱩᱫᱽ ᱠᱚ ᱚᱱᱟ ᱠᱚ ᱚᱱᱟ ᱠᱚ ᱚᱢᱚᱱᱚᱜ ᱜᱮᱭᱟ᱾
ᱦᱮᱸ ᱢᱮᱱᱠᱷᱟᱱ ᱚᱨ ᱛᱩᱜ ᱫᱚ ᱱᱤᱛᱚᱜ ᱫᱚ ᱵᱟᱭ ᱚᱢᱚᱱᱚᱜᱼᱟ ᱢᱟᱱᱮ ᱯᱚᱨᱮ ᱛᱮ
ᱵᱟᱝ ᱵᱟᱝ ᱟᱞᱮ ᱥᱮᱱ ᱦᱚᱸ ᱧᱟᱢ ᱵᱟᱲᱟ ᱠᱮᱜ ᱜᱮᱭᱟ ᱚᱢᱚᱱ ᱞᱮᱱ ᱜᱮᱭᱟ ᱛᱚ᱾
ᱟᱞᱮ ᱱᱚᱛᱮ ᱢᱟ ᱢᱟᱱᱮ ᱚᱱᱮ ᱯᱟᱴᱠᱟ ᱩᱜ ᱠᱚᱜᱮ ᱧᱟᱢᱚᱜ ᱠᱟᱱᱟ ᱢᱮᱱᱠᱷᱟᱱ ᱚᱨ ᱛᱩᱜ ᱫᱚ ᱵᱟᱝ ᱟᱫᱚ ᱡᱷᱚᱛᱚ ᱴᱚᱴᱷᱟ ᱫᱚ ᱵᱟᱭ ᱥᱚᱢᱟᱱᱟ ᱛᱚ, ᱟᱫᱚ ᱟᱞᱮ ᱢᱟ ᱚᱱᱟ ᱯᱩᱡᱟᱹ ᱥᱤᱡᱤᱱ ᱜᱮ ᱚᱢᱚᱱᱚᱜ ᱜᱮᱭᱟ ᱚᱱᱟ ᱵᱤᱨ ᱠᱚᱨᱮᱜ ᱟᱨ ᱚᱱᱟ ᱵᱤᱨ ᱠᱚᱨᱮᱜ ᱦᱚᱸ᱾
ᱟᱫᱚ ᱚᱱᱟ ᱢᱟᱱᱮ ᱪᱮᱜ ᱞᱮᱠᱟ ᱠᱟᱛᱮᱜ ᱠᱚ ᱩᱛᱩᱭᱟ ᱚᱱᱟ ᱯᱟᱴ ᱤᱭᱟᱹ ᱫᱚ ᱚᱨ ᱛᱩᱜ ᱩᱜ?
ᱪᱮᱜ ᱵᱮᱱ ᱞᱟᱹᱭ ᱠᱮᱫᱟ?
ᱢᱟᱱᱮ ᱱᱮ ᱚᱨ ᱛᱩᱜ ᱩᱜ ᱫᱚ ᱚᱱᱮ ᱞᱟᱜ ᱜᱮᱭᱟ ᱠᱚ ᱥᱮ ᱵᱟᱠᱚ ᱞᱟᱜ ᱜᱮᱭᱟ?
ᱵᱟᱝ ᱞᱟᱜ ᱦᱚᱸ ᱫᱟᱲᱮᱜᱼᱟᱵᱤᱱ ᱛᱟᱨᱯᱚᱨ ᱱᱚᱛᱮ ᱛᱟᱨᱯᱚᱨᱮ ᱥᱚᱲᱮ ᱡᱩᱫᱤ ᱵᱮᱱ ᱤᱪᱪᱷᱟᱹᱭᱟ ᱥᱚᱲᱮ ᱦᱚᱸ ᱜᱟᱱᱚᱜᱼᱟ᱾
ᱦᱮᱸ ᱢᱟᱱᱮ ᱞᱟᱹᱭ ᱦᱚᱪᱚ ᱠᱮᱫᱟ ᱢᱟᱱᱮ ᱚᱱᱟ ᱚᱨ ᱛᱩᱜ ᱫᱚ ᱞᱟᱜ ᱞᱮᱠᱷᱟᱱ ᱥᱮ ᱪᱮᱜ ᱠᱚ ᱞᱟᱹᱭᱟ ᱚᱱᱟ ᱫᱚ ᱟᱰᱟᱱᱤ ᱥᱮ ᱪᱮᱜ ᱫᱟᱹᱨ ᱟᱨᱠᱤ ᱵᱟᱝ ᱚᱢᱚᱱᱚᱜᱼᱟ ᱡᱟᱦᱟᱸ ᱡᱟᱭᱜᱟ ᱨᱮ ᱚᱢᱚᱱᱚᱜ ᱠᱟᱱᱟ ᱢᱮᱱᱠᱷᱟᱱ ᱚᱱᱟ ᱡᱟᱭᱜᱟ ᱨᱮᱫᱚ ᱟᱫᱚ ᱵᱟᱭ ᱚᱢᱚᱱᱚᱜᱼᱟ, ᱚᱱᱟ ᱠᱷᱟᱹᱛᱤᱨ ᱢᱟᱱᱮ ᱮᱴᱟᱜ ᱮᱴᱟᱜ ᱩᱜ ᱠᱚᱫᱚ ᱠᱚ ᱞᱟᱜ ᱵᱟᱨᱟᱭ ᱜᱮᱭᱟ ᱱᱟᱥᱮ ᱥᱟᱠᱟᱢ ᱛᱮ᱾ ᱢᱮᱱᱠᱷᱟᱱ ᱚᱱᱟ ᱚᱱᱟ ᱩᱜ ᱫᱚ ᱵᱟᱠᱚ ᱞᱟᱫᱟ ᱢᱟᱱᱮ ᱳᱭ ᱯᱤᱴᱷᱟᱹᱭᱟᱠᱚ ᱠᱷᱟᱱ ᱠᱚ ᱥᱚᱲᱮᱭᱟᱠᱚ᱾ ᱮᱢᱱᱤ ᱜᱮᱠᱚ ᱩᱛᱩᱤᱭᱟ᱾
ᱦᱳᱭ᱾
ᱟᱫᱚ ᱚᱱᱟ ᱯᱩᱴᱠᱟᱹ ᱠᱚᱫᱚ ᱢᱟᱱᱮ ᱦᱟᱞᱟᱝ ᱠᱮᱫ ᱠᱚᱫᱚ ᱯᱮ ᱢᱟᱱᱮ ᱟᱹᱠᱷᱨᱤᱧ ᱦᱚᱸ ᱟᱹᱠᱷᱨᱤᱧ ᱠᱮᱫ ᱠᱚᱣᱟ ᱯᱮ ᱥᱮ ᱢᱟᱱᱮ ᱡᱚᱢ ᱞᱮ ᱠᱟ ᱜᱮ ᱥᱮ ᱯᱮᱨᱟ
ᱵᱟᱝ ᱵᱟᱝ ᱚᱝᱠᱟ ᱫᱚ ᱵᱟᱠᱚ ᱧᱟᱢᱚᱜ ᱠᱟᱱᱟ ᱟᱠᱷᱨᱤᱧ ᱞᱮᱠᱟ ᱫᱚ ᱢᱟᱱᱮ ᱡᱚᱢ ᱞᱮᱠᱟ ᱜᱮᱞᱮ ᱦᱟᱞᱟᱝ ᱠᱟᱜ ᱠᱚᱣᱟ ᱟᱹᱠᱷᱨᱤᱧ ᱞᱮᱠᱟ ᱫᱚ ᱤᱱᱠᱟᱹ ᱫᱚ ᱵᱟᱞᱮ ᱧᱟᱢ ᱠᱚᱣᱟ ᱟᱫᱚ ᱟᱹᱛᱩ ᱨᱮ ᱟᱰᱤ ᱚᱠᱚᱡ ᱟᱨᱚ ᱟᱭᱢᱟ ᱦᱚᱲ ᱠᱚ ᱢᱮᱱᱟᱜ ᱠᱚᱣᱟ ᱥᱮ ᱦᱟᱞᱟᱝ-ᱮᱫ ᱠᱚᱜᱮ ᱭᱟ ᱠᱚ ᱥᱮ᱾
ᱦᱩᱸ᱾
ᱟᱠᱠᱷᱨᱤᱧ ᱫᱚ ᱵᱟᱞᱮ ᱟᱠᱠᱷᱨᱤᱧ ᱠᱟᱜ ᱠᱚᱣᱟ᱾
ᱟᱨ ᱢᱟᱱᱮ ᱯᱟᱹᱦᱤᱞ ᱪᱮᱫᱠᱟ ᱠᱚ ᱚᱢᱚᱱᱚᱜ ᱛᱟᱦᱮᱸᱫ ᱢᱮᱱᱠᱷᱟᱱ ᱱᱮᱛᱟᱨ ᱫᱚ ᱥᱮᱨᱚᱠᱚᱢ ᱫᱚ ᱵᱟᱠᱚ ᱚᱢᱚᱱᱚᱜ ᱠᱟᱱᱟ᱾
ᱚᱱᱟ ᱦᱩᱭᱩᱜ ᱠᱟᱱᱟ ᱠᱟᱛᱷᱟ ᱢᱟᱱᱮ ᱢᱤᱫᱴᱮᱱ ᱡᱟᱦᱟᱸ ᱚᱱᱮ ᱟᱵᱚ ᱡᱟᱦᱟᱸ ᱱᱚᱭᱟ ᱤᱭᱟᱹ ᱠᱟᱱᱟ ᱦᱳᱭ ᱡᱟᱦᱟᱸ ᱦᱚᱭ ᱠᱚ ᱢᱮᱛᱟᱜ ᱠᱟᱱᱟ ᱦᱚᱭ ᱠᱚ ᱛᱷᱚ ᱦᱚᱭ ᱨᱮᱱᱟᱜ ᱦᱚᱸ ᱢᱤᱫᱴᱮᱱ ᱤᱭᱟᱹ ᱢᱮᱱᱟᱜ-ᱟ ᱥᱮ ᱢᱟᱱᱮ ᱪᱮᱫ ᱚᱠᱟᱞᱮᱠᱟ ᱚᱠᱟ ᱥᱚᱢᱚᱭ ᱦᱚᱭᱮᱫᱟ ᱚᱱᱠᱟ ᱢᱚᱛᱚ ᱢᱟᱱᱮ ᱠᱚ ᱚᱢᱚᱱᱚᱜ ᱠᱟᱱᱟ᱾
ᱦᱩᱸ ᱦᱩᱸ ᱯᱟᱹᱦᱤᱞ ᱞᱮᱠᱟ ᱵᱟᱝ ᱚᱢᱚᱱᱚᱜ ᱠᱟᱱᱟ ᱢᱮᱱᱠᱷᱟᱱ ᱵᱟᱝ ᱧᱟᱢᱚᱜ ᱠᱟᱱᱟ ᱥᱮ ᱟᱫᱚ ᱚᱠᱚᱭ ᱠᱮᱣ ᱠᱚᱫᱚ ᱢᱟᱱᱮ ᱟᱠᱷᱨᱤᱧ ᱦᱚᱸᱠᱚ ᱟᱠᱷᱨᱤᱧ ᱮᱫᱟ ᱮᱸ ᱯᱚᱭᱥᱟ ᱡᱟᱞᱟ ᱨᱮ,
ᱦᱳᱭ ᱡᱩᱫᱤ ᱰᱷᱮᱨ ᱧᱠᱚ ᱠᱚ ᱧᱟᱢ ᱠᱚᱭᱟ ᱮᱭ ᱵᱟᱲᱛᱤ ᱧᱚᱜ ᱠᱮᱡᱤ ᱠᱮᱡᱤ ᱛᱮ ᱡᱩᱫᱤ ᱠᱚ ᱧᱟᱢ ᱠᱚᱣᱟ ᱛᱟᱦᱚᱞᱮ ᱟᱨᱦᱚ ᱩᱱᱠᱩ ᱜᱮ ᱡᱩᱫᱤ ᱢᱟᱱᱮ ᱚᱲᱟᱜ ᱨᱮ ᱵᱟᱠᱚ ᱡᱚᱢ ᱫᱟᱲᱮᱭᱼᱫᱟ ᱩᱱᱟᱹᱜ ᱜᱟᱱ ᱛᱟᱦᱚᱞᱮ ᱠᱚ ᱟᱠᱷᱨᱤᱧ ᱠᱚᱣᱟ ᱢᱮᱱᱠᱷᱟᱱ ᱡᱩᱫᱤ ᱟᱠᱚ ᱡᱚᱢ ᱠᱟᱹᱴᱤᱡ ᱧᱚᱜ ᱡᱩᱫᱤ ᱠᱚ ᱧᱟᱢᱚᱜᱼᱟ ᱛᱟᱦᱚᱞᱮ ᱚᱱᱟ ᱫᱚ ᱟᱠᱷᱨᱤᱧ ᱦᱚᱸ ᱪᱮᱫᱠᱟ ᱟᱨ ᱡᱚᱢ ᱦᱚᱸ ᱪᱮᱫᱠᱟ ᱢᱟᱱᱮ᱾ ᱡᱚᱢ ᱫᱚ ᱜᱟᱱᱚᱜ-ᱟ ᱚᱱᱟ ᱟᱹᱠᱷᱨᱤᱧ ᱫᱚ ᱪᱮᱫᱠᱟ ᱢᱤᱫᱴᱮᱱ ᱵᱟᱝ ᱥᱮ᱾
ᱟᱪᱪᱷᱟ ᱚᱱᱟ ᱯᱩᱴᱠᱟᱹ ᱢᱟᱱᱮ ᱵᱤᱨ ᱨᱮ ᱯᱩᱴ ᱠᱟᱹ ᱩᱫᱽ ᱪᱷᱟᱲᱟ ᱠᱚ ᱪᱮᱫ ᱪᱮᱫ ᱠᱚ ᱧᱟᱢᱚᱜ-ᱟ ᱚᱱᱟ ᱵᱤᱨ ᱨᱮ ᱦᱩᱸ?
ᱵᱤᱨ ᱨᱮ ᱧᱟᱢᱚᱜ ᱜᱮᱭᱟ ᱱᱚᱛᱮ ᱛᱮᱨᱮᱞ ᱛᱟᱨᱚᱵ ᱫᱚ ᱧᱟᱢᱚᱜ ᱠᱟᱱ ᱜᱮᱭᱟ, ᱛᱮᱨᱮᱞ ᱛᱟᱨᱚᱵ ᱱᱟᱛᱮ ᱨᱮ ᱢᱟᱛᱠᱚᱢ ᱠᱚᱦᱚᱸ ᱡᱮᱢᱚᱱ ᱧᱟᱢᱚᱜ ᱜᱮᱭᱟ ᱟᱫᱮᱠ ᱟᱫᱮᱠ ᱚᱢᱚᱭ᱾ ᱟᱹᱰᱤ ᱨᱚᱠᱚᱢ ᱡᱚ ᱵᱤᱞᱤ ᱫᱚ ᱧᱟᱢᱚᱜ ᱜᱮᱭᱟ ᱥᱚᱥᱚ ᱠᱚ
ᱦᱩᱸ᱾
ᱛᱟᱯᱚᱨᱮ ᱱᱚᱛᱮ ᱨᱟᱱ ᱢᱩᱨᱜᱟᱹᱱ ᱡᱟᱥᱛᱤ ᱧᱟᱢᱚᱜ ᱜᱮᱭᱟ ᱚᱱᱮ ᱡᱟᱦᱟᱸ ᱨᱟᱱᱩ ᱨᱟᱱ ᱠᱚᱠᱚ ᱵᱮᱱᱟᱣᱟ ᱛᱟᱯᱚᱨᱮ ᱦᱚᱸᱜᱼᱚᱭ ᱡᱟᱦᱟ ᱡᱟᱸᱜᱟ ᱠᱚᱨᱮ ᱯᱚᱴᱮᱡ ᱢᱚᱴᱚᱡ ᱥᱮ ᱵᱟᱡᱟᱣ ᱞᱮᱱᱠᱷᱟᱱ ᱡᱟᱦᱟᱸ ᱦᱟᱹᱥᱩ ᱠᱚ ᱪᱟᱵᱟᱜᱼᱟ᱾ ᱚᱱᱟ ᱨᱟᱱ ᱠᱚᱦᱚᱸ ᱧᱟᱢᱚᱜ ᱜᱮᱭᱟ᱾
ᱟᱫᱚ ᱧᱟᱢᱚᱜᱼᱟ ᱟᱨ ᱚᱱᱮ ᱠᱮᱫᱳᱵ ᱟᱲᱟᱜ ᱠᱚ ᱧᱟᱢᱚᱜᱼᱟ ᱥᱮ? ᱵᱤᱨ, ᱵᱤᱨ ᱠᱷᱤᱡᱩᱨ ᱠᱚ ᱵᱤᱨ ᱛᱟᱞᱮ ᱠᱚ,
ᱦᱳᱭ ᱦᱳᱭ᱾
ᱟᱪᱪᱷᱟ
ᱦᱮᱸ ᱦᱮᱞᱳ᱾
ᱦᱮᱸ ᱞᱟᱹᱭ ᱵᱤᱱ᱾
ᱟ ᱞᱟᱹᱭ ᱟᱹᱧ ᱛᱟᱦᱞᱮ ᱚᱱᱮ ᱚᱱᱟ ᱵᱤᱨ ᱨᱮ ᱡᱮᱢᱚᱱ ᱩᱱᱠᱩ ᱦᱟᱣ ᱠᱚᱠᱚ ᱧᱟᱢᱚᱜ ᱜᱮᱭᱟ ᱛᱟᱦᱟᱞᱮ, ᱟᱜᱩ ᱠᱚᱣᱟ ᱯᱮ ᱥᱮ ᱵᱟᱝ ᱡᱚᱢ ᱨᱤᱫ ᱠᱚ?
ᱦᱮᱸ ᱟᱜᱩ ᱠᱚ ᱟᱯᱮ ᱥᱮᱜ?
ᱦᱮᱸ ᱱᱚᱛᱮ ᱦᱚᱸ,
ᱩᱱᱠᱩ ᱫᱚ ᱞᱮᱴᱚ ᱵᱟᱲᱟ ᱦᱩᱭᱩᱜ ᱜᱮᱭᱟ ᱞᱮᱴᱚ ᱠᱚ ᱛᱟᱨᱯᱚᱨᱮ ᱟᱠᱷᱨᱤᱧ ᱟᱰᱤ ᱡᱟᱥᱛᱤ ᱠᱚ ᱫᱟᱢᱚᱜ ᱜᱮᱭᱟ ᱩᱱᱠᱩ ᱫᱚ ᱾
ᱦᱮᱸ ᱟᱠᱠᱷᱨᱤᱧ ᱦᱚᱸᱯᱮ ᱟᱹᱷᱨᱤᱧ ᱠᱚᱣᱟ᱾
ᱯᱮᱥᱚ ᱴᱟᱠᱟ ᱠᱟᱛᱮᱜ ᱠᱮᱡᱤ ᱠᱚ ᱦᱳᱭᱳᱜ ᱜᱮᱭᱟ᱾
ᱟᱫᱚ ᱱᱮᱛᱟᱨ ᱫᱚ ᱩᱱᱟᱹᱜ ᱫᱚ ᱵᱟᱝᱠᱚ ᱧᱟᱢᱚᱜ-ᱟ ᱟᱞᱮ ᱟᱞᱮ ᱱᱚᱛᱮ ᱫᱚ ᱢᱮᱱᱠᱷᱟᱱ ᱟᱫᱚ ᱟᱫᱚ ᱟᱹᱜᱩ ᱠᱟᱛᱮᱜ ᱡᱚᱢ ᱵᱟᱲᱟ ᱠᱚᱜᱮ ᱦᱩᱭᱩᱜ-ᱟ, ᱢᱟᱱᱮ ᱞᱮᱴᱚ ᱫᱚ ᱵᱟᱞᱮ ᱞᱮᱴᱚ ᱠᱚᱣᱟ ᱢᱮᱱᱠᱷᱟᱱ ᱚᱱᱟ ᱨᱤᱜ ᱠᱟᱛᱮᱜ ᱜᱮ ᱡᱚᱢ ᱦᱳᱭᱳᱜ ᱜᱮᱭᱟ ᱾
ᱦᱩᱸ
ᱛᱟᱦᱚᱞᱮ ᱫᱚ ᱚᱞᱚᱜ ᱯᱟᱲᱦᱟᱜ ᱠᱚᱫᱚ ᱛᱤᱱᱟᱹᱜ ᱥᱟᱹᱜᱤᱧ?
ᱦᱩᱸ
ᱦᱮᱞᱳ ᱫᱟᱹᱭ ᱨᱚᱲ ᱟᱡᱚᱢᱚᱜ ᱠᱟᱱᱟ?
ᱦᱮ ᱟᱸᱡᱚᱢᱚᱜ ᱠᱟᱱᱟ ᱠᱟᱹᱴᱤᱡ ᱢᱟᱱᱮ ᱵᱟᱝ ᱯᱩᱥᱴᱟᱹᱜ ᱠᱟᱱᱟ ᱟᱨᱠᱤ ᱾
ᱢᱮᱱ ᱫᱟᱞᱤᱧ ᱚᱞᱚᱜ ᱯᱟᱲᱦᱟᱜ ᱠᱚᱫᱚ ᱚᱞᱚᱜ ᱯᱟᱲᱦᱟᱜ ᱫᱚ ᱪᱮᱫ ᱞᱮᱠᱟ ᱛᱤᱱᱟᱹᱜ ᱥᱟᱹᱜᱤᱧ?
ᱦᱩᱸ ᱮᱛᱚᱦᱚᱵ ᱟᱠᱟᱱᱟ ᱛᱚ ᱱᱚᱭ ᱫᱤᱭᱮ
ᱦᱳᱭ ᱦᱳᱭ᱾ ᱟᱫᱚ ᱡᱚᱢ ᱵᱟᱲᱟ ᱠᱚᱫᱚ ᱦᱩᱭᱮᱱᱟ?
ᱠᱟᱹᱴᱤᱡ ᱯᱚᱨᱮ᱾
ᱦᱩᱸ ᱚ ᱛᱟᱦᱚᱞᱮ ᱚᱱᱮ ᱟᱨ ᱪᱮᱫ ᱪᱮᱫ ᱫᱟᱨᱮ ᱵᱤᱨ ᱨᱮ ᱪᱮᱫ ᱪᱮᱫ ᱫᱟᱨᱮ ᱠᱚ ᱦᱮᱱᱟᱜ ᱛᱟ
ᱫᱟᱨᱮ ᱫᱚ ᱟᱹᱰᱤ ᱟᱭᱢᱟ ᱜᱮ ᱛᱟᱦᱮᱱᱟ ᱛᱚ ᱢᱟᱱᱮ ᱵᱤᱨ ᱫᱤᱥᱚᱢ ᱦᱚᱲᱟᱜ ᱡᱟᱦᱟᱸ ᱢᱟᱱᱮ ᱛᱟᱦᱮᱱᱟ, ᱥᱟᱨᱡᱚᱢ ᱢᱟᱛᱠᱚᱢ ᱱᱚᱛᱮ ᱟᱹᱰᱤ ᱨᱚᱠᱚᱢ ᱦᱮᱸᱥᱮᱡ ᱥᱮᱠᱽᱨᱮᱡ ᱠᱚ, ᱡᱟᱦᱟᱸ ᱠᱚ ᱢᱟᱱᱮ ᱠᱟᱹᱢᱤ ᱦᱚᱨᱟ ᱞᱟᱜᱟᱜ-ᱟ ᱚᱱᱟ ᱠᱚ ᱵᱟᱹᱲᱛᱤ ᱧᱩᱛᱩᱢ ᱠᱚ ᱫᱚ ᱵᱟᱞᱤᱧ ᱵᱟᱲᱟᱭ ᱜᱮᱭᱟ ᱢᱮᱱᱠᱷᱟᱱ ᱟᱹᱰᱤ ᱞᱮᱠᱟᱱ ᱫᱟᱨᱮ ᱛᱟᱦᱮᱱᱟ ᱟᱨ ᱢᱮᱨᱚᱢ ᱡᱚᱢ ᱯᱟᱞᱦᱟ ᱠᱷᱚᱱᱟᱜ ᱧᱟᱢ ᱠᱟᱛᱮ ᱛᱮᱫ ᱚᱲᱟᱜ ᱠᱚ ᱵᱮᱱᱟᱣ ᱥᱮᱱᱮᱨ ᱠᱷᱩᱱᱴᱤ ᱠᱟᱴ ᱡᱟ ᱡᱟᱵᱚᱛᱤᱭ ᱧᱟᱢᱚᱜ-ᱟ ᱵᱤᱨ ᱠᱷᱚᱱ ᱜᱮ᱾ ᱛᱟᱨᱯᱚᱨᱮ ᱚᱱᱮ ᱥᱟᱦᱟᱱ ᱥᱟᱠᱟᱢ ᱫᱟᱹᱛᱟᱹᱱᱤ ᱢᱟ ᱧᱟᱢᱚᱜ ᱜᱮ ᱟᱨᱚ ᱟᱭᱢᱟ ᱦᱚᱲ ᱦᱚᱸ ᱚᱱᱮ ᱥᱟᱦᱟᱱ ᱥᱟᱠᱟᱢ ᱤᱫᱤ ᱠᱟᱛᱮᱜ ᱠᱟᱹᱣᱰᱤ ᱠᱚ ᱟᱨᱡᱟᱣ ᱡᱚᱱᱚᱜ-ᱟ ᱢᱟᱱᱮ ᱚᱱᱮ ᱯᱟᱛᱲᱟ ᱯᱟᱹᱴᱤ ᱠᱟᱛᱮᱜ ᱥᱮ ᱥᱟᱦᱟᱱ ᱠᱚ ᱵᱤᱨ ᱟᱠᱷᱨᱤᱧ ᱤᱫᱤ ᱠᱟᱛᱮ ᱛᱮᱫ ᱦᱟᱱᱮ ᱵᱟᱡᱟᱨ ᱠᱚᱨᱮ ᱛᱟᱨᱯᱚᱨᱮ
ᱦᱩᱸ ᱦᱩᱸ,
ᱟᱹᱰᱤ ᱨᱚᱠᱚᱢ ᱠᱟᱛᱮᱜ ᱢᱟᱱᱮ ᱡᱟᱦᱟᱸ ᱞᱮᱠᱟ ᱠᱟᱛᱮᱜ ᱨᱳᱡᱽᱜᱟᱨ ᱠᱚ ᱪᱮᱥᱴᱟᱭᱟ ᱦᱚᱲ, ᱠᱟᱹᱣᱰᱤ ᱠᱚ ᱟᱨᱡᱟ ᱫᱟᱲᱮᱜ-ᱟ ᱚᱱᱟ ᱵᱤᱨ ᱠᱷᱟᱱ ᱜᱮ᱾ ᱢᱚᱱᱮ ᱞᱮᱠᱷᱟᱱ ᱫᱚ ᱚᱱᱟ ᱵᱤᱨ ᱨᱮᱜᱮ ᱴᱟᱠᱟ ᱫᱚ ᱢᱟᱱᱮ ᱪᱟᱯᱮ ᱠᱟᱱ ᱞᱮᱠᱟ ᱠᱟᱹᱢᱤ ᱞᱮᱠᱷᱟᱱ ᱫᱚ ᱱᱤᱡᱮᱨᱟᱜ ᱜᱮ ᱢᱟᱱᱮ,
ᱦᱩᱸᱻ
ᱵᱟᱢ ᱠᱟᱹᱢᱤ ᱞᱮᱠᱷᱟᱱ ᱫᱚ ᱪᱮᱫ
ᱦᱩᱸᱻ ᱟᱨᱠᱤ ᱟᱹ ᱠᱟᱹᱢᱤ ᱠᱟᱹᱢᱤ ᱢᱮᱱᱟᱜ ᱜᱮᱭᱟ ᱢᱮᱱᱠᱷᱟᱱ ᱥᱟᱱᱛᱟᱲ ᱠᱚ ᱫᱚ ᱵᱤᱨ ᱥᱟᱦᱟᱱ ᱥᱟᱠᱟᱢ ᱫᱚ ᱚᱱᱟ ᱫᱚ ᱢᱮᱱᱟᱜ ᱜᱮ ᱛᱟᱵᱚᱱᱟ ᱟᱵᱚ ᱫᱚ᱾ ᱫᱟᱜ ᱠᱷᱟᱱ ᱫᱚ ᱪᱮᱜ ᱦᱚᱸ ᱵᱟᱝ ᱾
ᱦᱚᱸ,
ᱡᱮᱢᱚᱱ ᱚᱱᱟ ᱵᱤᱨ ᱥᱟᱨᱡᱚᱢ ᱫᱟᱹᱛᱱᱤ ᱩᱱ ᱠᱟᱰᱮᱡ ᱠᱚ ᱟᱜᱩᱭ ᱜᱮᱭᱟ ᱾ ᱟᱨ ᱯᱟᱛᱨᱟ ᱥᱟᱠᱟᱢ ᱯᱟᱛᱨᱟ ᱾
ᱯᱟᱛᱲᱟ ᱡᱮᱢᱚᱱ ᱚᱱᱟ ᱯᱟᱛᱲᱟ ᱨᱮ ᱞᱟᱹᱭᱟ ᱠᱚ ᱡᱚᱢ ᱞᱮᱠᱷᱟᱱ ᱟᱹᱰᱤ ᱱᱟᱯᱟᱭ ᱜᱮ, ᱡᱟᱦᱟᱸ ᱚᱱᱟ ᱨᱮᱱᱟᱜ ᱢᱤᱫᱴᱮᱱ ᱡᱟᱦᱟᱸ ᱚᱱᱟ ᱫᱟᱸ ᱥᱟᱠᱟᱢ ᱢᱮᱜᱴᱮᱡ ᱡᱟᱦᱟᱸ ᱞᱮᱠᱟ ᱢᱤᱜᱴᱮᱱ ᱤᱡᱟ. ᱛᱟᱦᱮᱱᱟ, ᱵᱷᱤᱴᱟᱢᱤᱱ ᱡᱟᱭᱦᱚᱠ ᱢᱮᱜᱴᱟᱱ ᱛᱟᱦᱮᱱᱟ ᱚᱱᱟ ᱥᱟᱠᱟᱢ ᱡᱚᱢ ᱞᱮᱠᱷᱟᱡ ᱟᱰᱤ ᱢᱟᱱᱮ ᱱᱤᱡᱮᱨᱟᱜ ᱥᱟᱶᱟᱨ ᱪᱮᱛᱟᱱ, ᱢᱟᱱᱮ ᱥᱟᱶᱟᱨ ᱯᱚᱠᱠᱷᱮ ᱟᱹᱰᱤ ᱵᱷᱟᱞᱮ ᱜᱮᱭᱟ ᱾
ᱦᱩᱸ,
ᱵᱷᱟᱞᱮ ᱫᱚᱦᱚ ᱭᱟᱭ ᱾ ᱢᱟ ᱡᱚᱢ ᱠᱟᱛᱮ ᱧᱮᱞ ᱞᱮᱜᱮ ᱚᱱᱟ ᱨᱮᱱᱟᱜ ᱡᱟᱦᱟᱸ ᱫᱟᱠᱟ ᱡᱚᱢ ᱥᱚᱢᱚᱭ ᱡᱟᱦᱟ ᱥᱚ ᱛᱮᱜ ᱩᱰᱩᱠᱚᱜ ᱢᱟ ᱟᱹᱰᱤ ᱢᱟᱱᱮ ᱱᱟᱯᱟᱭ ᱵᱩᱡᱷᱟᱹᱜᱼᱟ ᱾
ᱦᱮᱸ,
ᱚᱠᱟ ᱚᱠᱟ ᱥᱮᱨᱢᱟ ᱱᱚᱣᱟ ᱥᱟᱠ ᱥᱟᱨᱡᱚᱢ ᱥᱟᱠᱟᱢ ᱵᱮᱨᱮᱞ ᱨᱮᱱᱟᱜ ᱵᱟᱠᱚ ᱧᱟᱢᱟ ᱾ ᱨᱚᱦᱚᱲᱟᱜ ᱛᱮᱜᱮ ᱠᱟᱹᱢᱤ ᱠᱚ ᱪᱟᱹᱞᱩᱭ ᱛᱟᱠᱚᱣᱼᱟ ᱾ ᱚᱠᱟ ᱥᱮᱫ ᱨᱮ ᱵᱤᱨ ᱠᱚ ᱵᱟᱹᱱᱩᱜ ᱟᱱ ᱛᱚ, ᱵᱟᱠᱷᱟᱨᱟ ᱦᱚᱯᱚᱱ ᱫᱚ ᱢᱟᱱᱮ ᱥᱟᱨᱡᱚᱢ ᱥᱟᱠᱟᱢ ᱫᱚᱨᱠᱟᱨ ᱜᱮᱭᱟ᱾ ᱡᱟᱦᱟᱱᱟᱜ
ᱫᱟᱠᱟ ᱵᱷᱟᱸᱰᱟᱱ ᱠᱚ, ᱯᱤᱭᱟᱹᱨ ᱱᱚᱛᱮ ᱵᱟᱦᱟ ᱵᱚᱸᱜᱟ ᱠᱚᱫᱚ ᱢᱮᱱᱟᱜ ᱜᱮᱭᱟ ᱵᱟᱦᱟ, ᱥᱚᱨᱚᱦᱟᱭ, ᱢᱟᱜ ᱢᱚᱬᱮ, ᱡᱷᱚᱛᱚ ᱨᱮᱜᱮ ᱞᱟᱹᱠ ᱠᱮᱜᱼᱟ,
ᱚᱱᱟ ᱵᱟᱝᱠᱷᱟᱱ ᱫᱚ ᱪᱮᱫ ᱦᱚᱸ ᱦᱟᱱᱮ ᱥᱚᱨ ᱱᱮᱛᱟᱨ ᱜᱮ ᱵᱟᱝ ᱞᱟᱹᱭᱚᱜᱼᱟ ᱥᱟᱱᱛᱟᱲ ᱠᱟᱱᱟᱭ ᱾
ᱦᱩᱸ, ᱞᱟᱜᱟᱛᱚᱜ ᱜᱮᱭᱟ ᱥᱟᱨᱡᱚᱢ ᱢᱟᱛᱠᱚᱢ ᱡᱟᱼᱡᱟᱵᱚᱛᱤ ᱜᱮ ᱵᱤᱨ ᱨᱮ ᱡᱟ ᱡᱟ ᱥᱟᱠᱟᱢ ᱢᱮᱱᱟᱜᱼᱟ ᱡᱚᱛᱚ ᱜᱮ ᱾ ᱞᱟᱹᱠᱛᱤᱭᱟᱱᱟᱜ ᱠᱟᱹᱢᱤ ᱜᱮ, ᱡᱷᱚᱛᱚ ᱡᱟᱦᱟᱸ ᱵᱟᱝ ᱡᱟᱦᱟᱸ ᱠᱟᱹᱢᱤ ᱫᱚ ᱞᱟᱜᱟᱜ ᱠᱟᱱ ᱜᱮᱭᱟ ᱾
ᱟᱨᱚ ᱧᱮᱞ ᱟᱠᱟᱱᱟ ᱡᱮ ᱚᱱᱟ ᱢᱟᱛᱠᱚᱢ ᱡᱚ ᱛᱮᱫ ᱠᱚ ᱦᱟᱞᱟᱝᱼᱟ᱾ ᱦᱟᱞᱟᱝ ᱠᱟᱛᱮᱜ ᱠᱚ ᱟᱠᱷᱨᱤᱧᱟ ᱾
ᱦᱟᱞᱟᱝ ᱠᱟᱛᱮ ᱚᱱᱟ ᱟᱵᱟᱨ ᱥᱩᱱᱩᱢ ᱟᱠᱚ ᱠᱩᱭᱰᱤ ᱡᱟᱦᱟᱸ ᱠᱩᱭᱰᱤ ᱠᱚ ᱢᱮᱛᱟᱜ ᱠᱟᱱ ᱥᱩᱱᱩᱢ ᱟᱠᱚ ᱥᱩᱱᱩᱢ ᱦᱚᱸ᱾ ᱟᱨ ᱚᱱᱟ ᱦᱚᱸ ᱟᱨ ᱡᱚᱛᱚ ᱦᱩᱭᱩᱜᱼᱟ᱾ ᱟᱨ ᱡᱟᱦᱟᱸ ᱠᱷᱳᱞ ᱠᱚ ᱢᱮᱛᱟᱜ ᱠᱟᱱ, ᱠᱷᱳᱞ ᱛᱮᱦᱚ ᱦᱩᱭᱩᱜᱼᱟ ᱾